ᱦᱮᱞᱳ ᱦᱮᱞᱳᱼᱼ
ᱦᱮᱞᱳ᱾
ᱟᱸ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ ᱡᱚᱦᱟᱨ ᱜᱮ, ᱦᱮᱸ ᱟᱸᱡᱚᱢ ᱜᱮ᱾
ᱚ ᱪᱮᱜ ᱵᱤᱧ ᱪᱤᱠᱟᱹᱭᱮᱫ ᱛᱮ?
ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱ ᱜᱮᱭᱟ᱾
ᱟᱪᱷᱟ ᱪᱮᱫ ᱛᱟᱦᱞᱮ ᱢᱚᱡᱽ ᱵᱟᱲᱟ ᱜᱮ ᱢᱮᱱᱟᱜ ᱵᱤᱱᱟ?
ᱪᱷᱮᱵᱟᱝ ᱨᱚᱲ ᱫᱟ?
ᱟᱸᱻᱡᱚᱢᱚᱜ ᱠᱟᱱ ᱜᱮᱭᱟ᱾
ᱦᱩᱸ ᱦᱳᱭ ᱱᱤᱛᱳ ᱫᱚ ᱡᱚᱛᱚ ᱜᱮ ᱱᱟᱯᱟᱭ ᱜᱮ᱾
ᱟᱯᱮ ᱫᱚ ᱚᱠᱟ ᱞᱮᱠᱟ?
ᱦᱩᱸ ᱟᱞᱮᱦᱚᱸ ᱱᱟᱯᱟᱭ ᱵᱟᱲᱟ ᱜᱤ ᱮᱠᱷᱚᱱ ᱫᱚ᱾
ᱦᱮ ᱛᱚ ᱱᱟᱯᱟᱭ ᱞᱮᱱ ᱠᱷᱟᱱ ᱜᱮ ᱱᱟᱯᱟᱭ ᱦᱮ ᱵᱟᱝ?
ᱦᱩᱸ, ᱫᱮ ᱛᱟᱦᱞᱮ ᱱᱤᱛᱳᱜ ᱫᱚ ᱚᱲᱟᱜ ᱠᱚᱨᱮ ᱜᱮ, ᱥᱮ ᱚᱠᱟ ᱥᱮᱜ ᱨᱮ?
ᱦᱚᱸ ᱦᱚᱸ ᱱᱤᱛᱚᱜ ᱫᱚ ᱚᱲᱟᱜ ᱠᱚᱨᱮ ᱜᱮ᱾
ᱪᱟᱥ ᱠᱟᱹᱢᱤ ᱠᱚ ᱪᱟᱞᱟᱜ ᱠᱟᱱᱟ ᱛᱚ ᱛᱚ ᱚᱲᱟᱜ ᱠᱚᱨᱮ ᱜᱮ ᱚᱱᱟ ᱠᱷᱟᱹᱛᱤᱨ ᱛᱮ᱾
ᱟᱪᱪᱷᱟ᱾ ᱫᱮ ᱵᱟᱨᱮ ᱫᱤᱭᱮ ᱛᱟᱦᱞᱮ ᱢᱟᱱᱮ ᱡᱚᱢ ᱵᱟᱲᱟ ᱠᱚᱫᱚ ᱦᱩᱭᱮᱱ ᱛᱟᱯᱮᱭᱟ?
ᱦᱚᱸᱭ, ᱡᱚᱢ ᱵᱟᱲᱟ ᱠᱚᱫᱚ ᱦᱩᱭ ᱠᱟᱱᱟ᱾
ᱚ ᱪᱮᱜ ᱵᱤᱱ ᱪᱤᱠᱟᱹᱭᱮᱛ ᱛᱮ ᱟᱵᱤᱱ ᱫᱚ?
ᱟᱹᱞᱤᱧ ᱦᱚᱸ ᱪᱤᱜ ᱜᱮ ᱵᱟᱝ ᱱᱚᱜ-ᱚᱭ ᱫᱟᱜ ᱮᱜ ᱠᱟᱱ ᱛᱟᱦᱮᱸ ᱚᱲᱟᱜ ᱠᱚᱨᱮ ᱜᱮ ᱮᱠᱷᱚᱱ᱾
ᱚ᱾
ᱟᱯᱮ ᱥᱮᱫ ᱫᱚᱭ ᱫᱟᱜ ᱵᱟᱲᱟᱭᱮᱜ ᱠᱟᱱᱟᱭ ᱥᱮ ᱵᱟᱝ?
ᱦᱚᱸ, ᱦᱚᱞᱟ ᱛᱟᱨᱟᱥᱤᱧ ᱠᱷᱚᱱᱟᱜ ᱜᱮ ᱟᱹᱰᱤ ᱡᱳᱨᱮ ᱫᱟᱜ ᱫᱟ ᱛᱮᱦᱮᱱ ᱫᱚ ᱥᱟᱨᱟ ᱫᱤᱱ᱾ ᱛᱚ ᱦᱮᱜ ᱮ ᱠᱤᱪᱷᱩ ᱠᱷᱚᱱ ᱢᱟᱲᱟᱝ ᱫᱚ ᱠᱟᱹᱴᱤᱡ ᱯᱷᱟᱠᱟ ᱠᱟᱜ-ᱟᱭ ᱥᱤᱛᱩᱝ ᱫᱟᱭ ᱠᱟᱹᱴᱤᱡ ᱠᱟᱹᱴᱤᱡ᱾
ᱟᱫ ᱱᱤᱛᱚᱜ ᱫᱟ ᱫᱟᱭ ᱥᱮ ᱵᱟᱝ?
ᱱᱤᱛᱚᱜ ᱫᱚ ᱵᱟᱝ ᱮ ᱫᱟᱜ ᱫᱟ ᱱᱤᱛᱚᱜ ᱫᱚᱭ ᱯᱷᱟᱠᱟ ᱠᱟᱜ-ᱟᱭ ᱠᱟᱹᱴᱤᱡ᱾ ᱢᱤᱫ ᱜᱷᱟᱹᱲᱤᱡ ᱛᱚ ᱫᱟᱜ ᱛᱚ ᱫᱟᱜ ᱮᱫ ᱛᱟᱦᱮᱱᱟ ᱟᱹᱰᱤ ᱡᱳᱨ ᱜᱮ᱾
ᱦᱩᱸ᱾
ᱛᱚ ᱟᱯᱮ ᱥᱮᱫ ᱫᱚ ᱨᱚᱦᱚᱭ ᱠᱚᱫᱚ ᱛᱤᱱᱟᱹᱜ ᱥᱟᱹᱜᱤᱧ ᱠᱚ ᱞᱟᱦᱟ ᱪᱟᱞᱟᱣ ᱜᱚᱜ ᱠᱟᱱᱟ?
ᱦᱩᱸ ᱨᱚᱦᱚᱭ ᱠᱚᱫᱚ ᱡᱟᱜᱮ ᱢᱚᱴᱟ ᱢᱩᱴᱤ ᱛᱚ ᱤᱠᱷᱚᱱ ᱫᱚ ᱪᱟᱞᱟᱣ ᱟᱠᱟᱱ ᱜᱮᱭᱟ ᱵᱷᱟᱜᱤ ᱜᱮ᱾
ᱦᱩᱸ᱾
ᱦᱩᱸ, ᱡᱟᱜ ᱡᱟᱹᱯᱩᱫ ᱦᱚᱛᱮᱡ ᱛᱮᱜᱮ ᱪᱟᱞᱟᱜ ᱠᱟᱱᱟ᱾
ᱦᱚᱸ ᱛᱚ᱾
ᱟᱯᱮ ᱠᱚᱣᱟᱜ ᱫᱚ?
ᱦᱚᱸ ᱟᱞᱮ ᱦᱚᱸ ᱨᱚᱦᱚᱭ ᱠᱚᱫᱚ ᱟᱹᱰᱤᱴᱟᱜ ᱜᱮ ᱞᱟᱦᱟ ᱦᱮᱡ ᱜᱚᱱ ᱟᱠᱟᱱᱟ ᱛᱚ ᱟᱨ ᱵᱟᱨᱯᱮ ᱫᱤᱱ ᱠᱷᱟᱱ ᱜᱮ ᱪᱟᱵᱟᱜ-ᱟ ᱨᱚᱦᱚᱭ ᱠᱚᱫᱚ᱾
ᱟᱪᱪᱷᱟ, ᱛᱟᱦᱞᱮ ᱟᱯᱮᱫᱚ ᱟᱹᱰᱤ ᱞᱟᱦᱟ ᱠᱷᱚᱱᱟᱜ ᱯᱮ ᱫᱷᱩᱨᱟᱹᱣ ᱠᱟᱱᱟ ᱦᱮᱸ ᱥᱮ᱾
ᱦᱚᱸ ᱦᱚᱸ, ᱟᱰᱤ ᱞᱟᱦᱟ ᱠᱷᱚᱱᱟᱜ ᱜᱮ ᱨᱚᱦᱚᱭ ᱦᱩᱭᱩᱜ ᱠᱟᱱᱟ᱾
ᱟᱪᱪᱷᱟ᱾
ᱟᱰᱤ ᱞᱟᱦᱟ ᱠᱷᱚᱱ ᱫᱟᱜ ᱡᱟᱲᱤ ᱦᱳᱭ ᱠᱟᱱᱟ ᱛᱚ ᱛᱚ ᱚᱱᱟ ᱠᱷᱟᱛᱤᱨ ᱛᱮᱜᱮ᱾ ᱞᱟᱦᱟ ᱠᱷᱚᱱᱟᱜ ᱜᱮ ᱨᱚᱷᱚᱭ ᱦᱳᱭ ᱠᱟᱱᱟ᱾
ᱫᱤᱭᱮ ᱛᱟᱞᱦᱮ ᱚᱞᱚᱜ ᱯᱟᱲᱦᱟᱜ ᱫᱚ ᱦᱩᱭᱩᱜ ᱠᱟᱱᱟ ᱥᱮ ᱦᱩᱭ ᱪᱟᱵᱟᱣ ᱠᱟᱱᱟ?
ᱚᱞᱚᱜ ᱯᱟᱲᱦᱟᱣ ᱫᱚ ᱦᱩᱭᱩᱜ ᱠᱟᱱᱟ᱾
ᱟᱪᱪᱷᱟ, ᱛᱤᱱᱟᱹᱜ ᱫᱷᱟᱹᱵᱤᱡ ᱵᱮᱱ ᱥᱮᱴᱮᱨ ᱠᱟᱱᱟ?
ᱦᱚᱜ-ᱚᱭ ᱜᱮᱞ ᱢᱤᱫ ᱪᱟᱱᱟᱪ ᱨᱮ ᱱᱤᱛᱚᱜ ᱞᱤᱧ ᱨᱟᱠᱟᱜ ᱠᱟᱱᱟ᱾
ᱪᱤᱜ ᱵᱮᱱ ᱞᱮᱭ ᱠᱮᱫᱟ?
ᱤᱞᱮᱵᱷᱮᱱ ᱨᱮ।
ᱟᱪᱪᱷᱟ।
ᱦᱳᱭ।
ᱢᱟᱱᱮ ᱱᱤᱭᱟᱹ
ᱟᱵᱤᱱ ᱜᱮ ᱚᱠᱟ ᱞᱮᱠᱟ ᱛᱟᱦᱚᱞᱮ?
᱾ ᱟᱹᱞᱤᱧ ᱫᱚ ᱱᱚᱜ-ᱚᱭ ᱡᱚᱛᱚ ᱠᱤᱪᱷᱩ ᱠᱚᱢᱯᱤᱞᱤᱴ ᱠᱟᱛᱮ ᱱᱤᱛᱚᱜ ᱫᱚ ᱢᱟᱱᱮ᱾ ᱠᱟᱹᱢᱤ ᱠᱩ ᱥᱟᱹᱫ ᱱᱟ ᱟᱹᱞᱤᱧ ᱯᱟᱲᱦᱟᱜ ᱠᱟᱱᱟ᱾
ᱦᱮᱸᱛᱚ ᱱᱟᱯᱟᱭ ᱜᱮ ᱛᱟᱦᱞᱮ᱾
ᱦᱩᱸ ᱮᱠᱷᱚᱱ ᱫᱚ᱾ ᱠᱟᱹᱢᱤ ᱵᱟᱝ ᱛᱟᱦᱮᱱᱟ ᱛᱚ ᱪᱤᱜᱤ ᱵᱟᱹᱪᱩᱜ-ᱟ ᱵᱟᱲᱟᱭ ᱜᱮᱭᱟ ᱯᱮ ᱵᱟᱲᱟᱭ ᱡᱚᱛᱚ ᱠᱤᱪᱷᱩ ᱚᱱᱠᱟ ᱜᱮ ᱦᱩᱭ ᱠᱟᱱᱟ ᱥᱮ᱾
ᱦᱮᱸ ᱦᱮᱸ᱾
᱾ ᱢᱟᱱᱮ ᱟᱵᱮᱱ ᱫᱚ ᱱᱤᱭᱟᱹ ᱫᱷᱟᱣ ᱜᱮ ᱨᱟᱠᱟᱵ ᱱᱟᱵᱮᱱ ᱥᱮ ᱞᱟᱦᱟ ᱠᱷᱚᱱᱟᱜ ᱜᱮ᱾
ᱱᱤᱭᱟᱹ ᱫᱷᱟᱣ ᱜᱮᱞᱤᱧ ᱨᱟᱠᱟᱜ ᱠᱟᱱᱟ᱾
ᱟᱪᱪᱷᱟ᱾ ᱟᱨ ᱫᱤᱭᱮ ᱵᱚᱞ ᱠᱩᱫᱚ ᱠᱷᱮᱞᱳᱜ ᱜᱮᱭᱟᱵᱮᱱ ᱥᱮ ᱵᱟᱝ᱾
ᱵᱚᱞ ᱠᱚᱫᱚ ᱵᱟᱝᱞᱤᱧ ᱠᱷᱮᱞᱳᱜ ᱜᱮᱭᱟ ᱟᱞᱤᱧ ᱫᱚ ᱵᱟᱝ ᱠᱚ ᱠᱷᱮᱞ ᱦᱚᱪᱚᱣᱟᱞᱤᱧ ᱜᱮᱭᱟ ᱵᱚᱞ ᱠᱚᱫᱚ ᱞᱟᱹᱭ ᱟ ᱵᱚᱞ ᱠᱷᱮᱞ ᱵᱟᱫ ᱠᱟᱛᱮᱜ᱾
ᱚ᱾ ᱟᱯᱮ ᱥᱮᱜᱨᱮ ᱵᱟᱹᱠᱩ ᱜᱟᱹᱛᱤᱜ ᱛᱟᱦᱮᱱᱟ᱾
ᱦᱚᱸ ᱠᱷᱮᱞ ᱜᱮᱭᱟ ᱠᱚ᱾
ᱢᱟᱱᱮ ᱤᱭᱟᱹ ᱠᱩᱲᱤ ᱜᱤᱫᱽᱨᱟᱹ ᱠᱩ᱾
ᱦᱚᱸ ᱠᱩᱲᱤ ᱜᱤᱫᱽᱨᱟᱹ ᱠᱩ᱾
ᱟᱪᱪᱷᱟ᱾
ᱛᱚ ᱟᱞᱤᱧ ᱜᱮ ᱵᱟᱝᱠᱚ ᱪᱟᱞᱟ ᱦᱚᱪᱚᱣᱟᱞᱤᱧᱟ ᱢᱟᱱᱮ ᱵᱚᱞ ᱠᱷᱮᱞᱟᱜ ᱛᱚᱞ ᱱᱤᱭᱟᱹ ᱠᱚ ᱟᱨᱠᱤ᱾
ᱟᱸ ᱡᱚᱥ ᱵᱚᱥᱚᱨ ᱡᱚᱥ ᱡᱚᱥ ᱡᱚᱥᱚᱜ ᱜᱤᱭᱟ ᱠᱩ ᱥᱮ ᱚᱱᱟᱞᱟᱹᱜᱤ ᱠᱟᱱᱟ᱾
ᱦᱳᱭ ᱦᱳᱭ᱾
ᱱᱮᱜ ᱱᱤᱭᱟᱹ᱾ ᱫᱤᱭᱮ ᱛᱟᱱᱢᱟᱱᱮ ᱢᱟᱱᱮ ᱛᱟᱦᱞᱮ᱾
ᱠᱚ ᱵᱚᱞ ᱠᱚ ᱠᱷᱮᱞ ᱜᱮᱭᱟ ᱥᱮ ᱵᱟᱝᱟ᱾
ᱦᱮᱸ ᱠᱷᱮᱞᱳᱜ ᱛᱟᱦᱮᱱ ᱜᱮᱭᱟ ᱠᱩ ᱟᱞᱮ ᱦᱚᱸ ᱠᱷᱮᱞ ᱛᱟᱦᱮᱱᱟᱞᱮ ᱩᱝᱠᱩ ᱥᱟᱛᱮᱜ ᱢᱟᱱᱮ ᱯᱷᱨᱮᱱᱰᱞᱤ᱾ ᱠᱚ ᱞᱟᱜᱟᱭ ᱛᱟᱸᱦᱮᱱᱟᱞᱮ᱾ ᱠᱩᱲᱤ ᱜᱤᱫᱽᱨᱟᱹ ᱢᱤᱜᱥᱮᱱ ᱠᱚᱲᱟ ᱜᱤᱫᱽᱨᱟᱹ ᱢᱤᱜᱥᱮᱜ ᱢᱟᱱᱮ ᱢᱮᱪ ᱞᱮᱠᱟ ᱢᱤᱴᱮᱝ ᱜᱟᱛᱤᱜ ᱟᱞᱮ᱾
ᱦᱚᱸ ᱦᱚᱸ᱾
ᱛᱩ ᱩᱝᱠᱩ ᱧᱮᱞ ᱟᱹᱠᱩ ᱞᱟᱹᱜᱤᱜ ᱛᱤᱱᱟᱹᱜ ᱯᱟ ᱢᱟᱱᱮ ᱫᱚᱢ ᱵᱮᱥᱤᱣ ᱠᱟᱱ ᱛᱟᱠᱚᱣᱟ ᱥᱮ ᱪᱮᱜ ᱞᱮᱠᱟ ᱜᱟᱛᱤᱜ᱾ ᱜᱟᱹᱛᱤᱜ ᱠᱟᱱᱟ ᱠᱩ᱾ ᱛᱚᱵᱮ ᱛᱚ ᱢᱟᱱᱮ ᱟᱨᱚ ᱵᱟᱭᱨᱮ ᱡᱟᱭᱜᱟ ᱪᱟᱞᱟᱜ ᱟᱠᱩ᱾ ᱦᱳᱭ ᱚᱝᱠᱟ ᱢᱟᱡᱷᱮ ᱢᱟᱡᱷᱮ ᱟᱞᱮ ᱥᱟᱛᱮᱜ ᱠᱚ ᱜᱟᱛᱮᱜ ᱜᱮᱭᱟ ᱠᱩ᱾
ᱦᱳᱭ ᱛᱚ ᱟᱹᱰᱤ ᱱᱟᱯᱟᱭ ᱛᱟᱦᱞᱮ᱾ ᱚᱱᱟ ᱠᱚ ᱪᱮᱫ ᱠᱟᱜ ᱫᱚ ᱴᱷᱤᱠ ᱫᱚ ᱴᱷᱤᱠ ᱜᱮᱭᱟ ᱢᱮᱱᱠᱷᱟᱱ ᱾ ᱴᱷᱤᱠ ᱜᱮᱭᱟ ᱚᱱᱟ ᱠᱚᱫᱚ᱾
ᱦᱳᱭ᱾ ᱫᱤᱭᱮ ᱛᱟᱦᱞᱮ ᱟᱵᱮᱱᱟᱜ ᱫᱚ ᱢᱟᱱᱮ ᱥᱚᱠ ᱫᱚ ᱢᱮᱱᱟᱜ ᱟᱥᱮ ᱵᱟᱹᱱᱩᱜ-ᱟ᱾
ᱥᱚᱠ ᱫᱚ ᱞᱟᱦᱟᱛᱮ ᱟᱹᱰᱤ ᱡᱳᱨ ᱜᱮ ᱤᱪᱪᱷᱟᱹ ᱛᱟᱸᱦᱮ ᱠᱟᱱᱟ ᱢᱟᱱᱮ ᱡᱚᱠᱷᱚᱱ᱾ ᱪᱟᱞᱟᱜ ᱟᱠᱚ ᱜᱟᱛᱮ ᱠᱚ ᱠᱷᱮᱞ ᱠᱚ ᱮᱴᱟᱜ ᱥᱮᱜ ᱠᱚ ᱤᱫᱤ ᱠᱚᱣᱟ᱾ ᱚᱸ ᱟᱞᱤᱧ ᱦᱚᱸᱞᱤᱧ ᱪᱟᱞᱟᱜ ᱜᱮ ᱛᱟᱦᱮᱱᱟ ᱛᱚ᱾ ᱢᱟᱱᱮ ᱜᱚᱰᱟᱨᱮ ᱠᱷᱮᱞ ᱫᱚᱞᱤᱧ ᱪᱟᱞᱟᱜ ᱛᱟᱦᱮᱱᱟ ᱵᱟᱦᱨᱮ ᱠᱷᱮᱞ ᱫᱚ ᱵᱟᱝᱠᱚ ᱥᱮᱱ ᱦᱚᱪᱚᱣ ᱠᱟᱜ ᱞᱤᱧᱟ᱾
ᱟᱪᱪᱷᱟ ᱢᱟᱱᱮ ᱱᱤᱛᱚᱜ ᱦᱚᱸ ᱢᱟᱱᱮ ᱜᱚᱰᱟ ᱨᱮᱫᱚ ᱪᱟᱞᱟᱜ ᱜᱮᱭᱟᱵᱱ ᱛᱟᱭᱛᱚ᱾
ᱦᱚᱸ ᱦᱮᱸ ᱜᱚᱰᱟ ᱨᱮᱫᱚᱞᱤᱧ ᱪᱟᱞᱟᱜ ᱜᱮᱭᱟ ᱢᱮᱱᱠᱷᱟᱱ ᱵᱟᱦᱨᱮ ᱫᱚᱠᱚ ᱢᱮᱱᱟ ᱵᱟᱝ ᱠᱟᱨᱚᱱ ᱫᱚ ᱚᱸᱰᱮ ᱢᱟ᱾ ᱮᱴᱟᱜ ᱦᱚᱲ ᱥᱟᱞᱟᱜ ᱠᱷᱮᱞ ᱦᱩᱭᱩᱜᱼᱟ ᱥᱮ
ᱟᱪᱪᱷᱟ᱾ ᱦᱮᱸ ᱛᱚ ᱟᱫᱚ ᱞᱟᱹᱭᱟ ᱠᱩᱲᱤ ᱜᱤᱫᱽᱨᱟᱹ ᱠᱩᱲᱤ ᱜᱤᱫᱽᱨᱟᱹ ᱥᱟᱛᱮ ᱜᱮᱛᱚ ᱠᱷᱮᱞ ᱫᱚ ᱦᱩᱭᱩᱜᱼᱟ᱾
ᱦᱚᱸ ᱠᱩᱲᱤ ᱜᱤᱫᱽᱨᱟᱹ ᱫᱚ ᱠᱩᱲᱤ ᱜᱤᱫᱽᱨᱟᱹ ᱥᱟᱛᱮᱜ ᱜᱮ ᱢᱮᱱᱠᱷᱟᱱ ᱵᱚᱞ ᱠᱷᱮᱞ ᱫᱚ ᱟᱹᱰᱤ ᱨᱟᱹᱯᱩᱫ ᱠᱚ ᱪᱮᱤᱠᱟᱹᱜ ᱟᱠᱚ ᱵᱟᱡᱟᱜ ᱟᱠᱚ ᱛᱚ ᱚᱱᱟᱜᱮ ᱛᱚ ᱟᱹᱞᱤᱧ ᱫᱚ ᱢᱤᱫ ᱦᱚᱲ ᱜᱮᱭᱟᱞᱤᱧ ᱥᱮ᱾ ᱚᱱᱟ ᱠᱷᱟᱹᱛᱤᱨ ᱛᱮᱜᱮ ᱠᱟᱹᱴᱤᱡ ᱢᱚᱱᱮᱨᱮ ᱵᱚᱛᱚᱨ
ᱟᱪᱪᱷᱟ ᱾
ᱦᱳᱭ ᱾
ᱡᱮ ᱢᱟᱱᱮ ᱟᱯᱮ ᱟᱯᱮ ᱫᱚ ᱢᱟᱱᱮ ᱟᱢ ᱫᱚ ᱮᱠᱟᱭ ᱜᱮᱤᱭᱟᱹ ᱥᱮ ᱾
ᱦᱳᱭ ᱦᱳᱭ ᱾
ᱟᱪᱪᱷᱟ ᱟᱨ
ᱚᱱᱟ ᱛᱮᱜᱮ ᱩᱱᱟᱹᱜ ᱫᱚ ᱦᱚᱸ
ᱢᱮᱱᱫᱤᱧ ᱟᱢᱫᱚ ᱞᱚᱛᱟ
ᱚ ᱵᱟᱝᱞᱤᱧ ᱵᱩᱡᱷᱟᱹᱣ ᱫᱟᱲᱮᱭᱟᱫᱟ ᱚᱱᱟ ᱪᱮᱫ ᱠᱟᱛᱷᱟ ᱨᱮᱵᱤᱱ ᱞᱟᱹᱭ ᱦᱚᱪᱚ ᱠᱮᱜ-ᱟ?
ᱢᱮᱱᱫᱟᱹᱧ ᱟᱢ ᱫᱚ ᱢᱟᱱᱮ ᱮᱠᱟᱭ ᱜᱮ ᱢᱮᱱᱟᱜ ᱢᱮᱭᱟ?
ᱦᱚᱹ ᱦᱳᱭ ᱮᱠᱟᱭ ᱜᱮ᱾
ᱟᱪᱪᱷᱟ ᱛᱟᱦᱚᱞᱮ ᱜᱚ-ᱵᱟᱵᱟ ᱫᱚ?
ᱦᱚᱸ ᱜᱚᱜᱚ-ᱵᱟᱵᱟ ᱫᱚ ᱢᱮᱱᱟᱜ ᱠᱤᱱᱟ ᱛᱚ ᱵᱚᱭᱦᱟ ᱫᱚ ᱮᱠᱟᱭ ᱜᱮ᱾
ᱟᱪᱪᱷᱟ ᱢᱟᱱᱮ ᱜᱚ-ᱵᱟᱵᱟ ᱟᱨ ᱟᱢ᱾
ᱦᱳᱭ ᱦᱳᱭ ᱾
ᱥᱮ ᱟᱨᱦᱚᱸ ᱢᱮᱱᱟᱜ ᱠᱚᱣᱟ ᱵᱩᱰᱤ ᱵᱩᱰᱤᱜᱚ ᱛᱟᱠᱚ?
ᱵᱟᱝ ᱜᱮ ᱵᱟᱹᱱᱩᱜ ᱠᱚᱣᱟ ᱾
ᱢᱟᱱᱮ ᱟᱯᱮ ᱯᱮ ᱦᱟᱯᱮ ᱯᱮ ᱦᱚᱲ ᱜᱮ᱾
ᱟᱞᱮ ᱯᱮ ᱦᱚᱲ ᱜᱮ ᱚᱱᱟ ᱠᱷᱟᱹᱛᱤᱨ ᱛᱮᱜᱮ ᱢᱟᱱᱮ ᱞᱟᱹᱭ ᱟᱠ ᱠᱚ ᱜᱚᱰᱟ ᱨᱮᱫᱚ ᱠᱷᱮᱞ ᱢᱮ ᱛᱚ ᱵᱟᱦᱨᱮ ᱥᱮᱫ ᱫᱚ ᱟᱞᱚᱢ ᱪᱟᱞᱟᱜᱼᱟ, ᱠᱷᱮᱞ ᱪᱟᱞᱟᱜ ᱢᱮ ᱧᱮᱞ ᱠᱚᱢ ᱚᱠᱟᱮᱠᱟ ᱠᱚ ᱠᱷᱮᱞᱟ ᱠᱤᱱᱛᱩ ᱡᱮ ᱠᱷᱮᱞ ᱦᱚᱪᱚᱜ ᱟᱠᱚ ᱵᱟᱦᱨᱮ ᱨᱮ ᱟᱫᱚ ᱵᱟᱝᱼᱟ ᱾
ᱟᱪᱪᱷᱟ ᱾ ᱦᱩᱸᱢᱻ ᱫᱤ ᱫᱤᱭᱮ ᱛᱟᱦᱚᱞᱮ ᱢᱟᱱᱮ ᱜᱚᱰᱟ ᱨᱮᱫᱚ ᱪᱟᱞᱟᱜ ᱛᱟᱦᱮᱱᱟ ᱵᱮᱱ ᱛᱚ ᱵᱟᱵᱮᱱ ᱵᱟᱡᱟᱜ ᱛᱟᱦᱮᱱᱟ?
ᱜᱚᱰᱟ ᱠᱚᱨᱮ ᱚᱱᱟ ᱫᱚ ᱱᱤᱝᱠᱟᱹ ᱮᱢᱱᱤ ᱟᱛᱩ ᱨᱮᱱ ᱦᱚᱲ ᱜᱮᱛᱚ ᱠᱚ ᱛᱟᱦᱮᱱᱟ ᱚᱱᱟ ᱫᱚ ᱪᱮᱫ ᱦᱚᱸ ᱵᱟᱝ ᱠᱟᱱᱟ ᱠᱟᱹᱴᱤᱡ ᱫᱚ ᱵᱟᱡᱟᱣ ᱫᱚ ᱦᱩᱭᱩᱜ ᱜᱮᱭᱟ ᱛᱚ, ᱟᱨ ᱵᱟᱦᱨᱮ ᱨᱮᱱ ᱦᱚᱲ ᱥᱟ ᱥᱟᱝ ᱠᱷᱮᱞ ᱟᱨ ᱟᱹᱛᱩ ᱨᱮᱱ ᱦᱚᱲ ᱥᱟᱝ ᱠᱷᱮᱞ ᱢᱤᱫᱴᱟᱝ ᱟᱞᱟᱫᱟ ᱥᱮ᱾
ᱟᱪᱪᱷᱟ ᱦᱢ ᱚᱱᱟᱢᱟ ᱠᱟᱱ ᱜᱮ᱾
ᱦᱩᱸ
ᱫᱤᱭᱮ ᱛᱟᱦᱚᱞᱮ ᱟᱵᱤᱱᱟᱜ ᱫᱤᱥᱚᱢ ᱫᱚ ᱚᱠᱟ ᱥᱮᱫ?
ᱚ ᱟᱹᱞᱤᱧᱟᱜ ᱫᱤᱥᱚᱢ ᱫᱚ ᱱᱚᱣᱟ ᱵᱮᱝᱜᱚᱞ ᱨᱮᱜᱮ?
ᱟᱸ ᱵᱮᱝᱜᱚᱞ ᱨᱮᱜᱮ ᱾
ᱦᱚᱸ ᱵᱮᱝᱜᱚᱞ ᱜᱮ, ᱟᱵᱤᱱ ᱫᱚ?
ᱟᱹᱞᱤᱧ ᱦᱚᱸ ᱵᱮᱝᱜᱚᱞ ᱨᱮᱜᱮ᱾
ᱚ ᱦᱮᱸ ᱛᱚ᱾ ᱟᱹᱰᱤ ᱵᱮᱥ ᱛᱟᱦᱚᱞᱮ᱾
ᱛᱚ ᱢᱮᱱᱫᱟᱞᱤᱧ ᱟᱯᱮ ᱥᱮᱫ ᱚᱱᱠᱟᱱ ᱪᱮᱫ ᱫᱟᱬᱟᱱ ᱡᱟᱭᱜᱟ ᱠᱚ ᱚᱠᱟ ᱠᱚᱨᱮ ᱢᱮᱱᱟᱜᱼᱟ? ᱚᱱᱠᱟᱱᱟᱜ ᱧᱩᱛᱩᱢᱟᱱᱟᱜ ᱟᱨᱠᱤ᱾
ᱟᱞᱮ ᱟᱛᱩ ᱨᱮᱜᱮ ᱢᱮᱱᱟᱜ-ᱟ ᱢᱩᱱᱫᱤᱨ᱾
ᱚ᱾
ᱚᱱᱟ ᱫᱚ ᱟᱛᱩ ᱨᱮᱫᱚ ᱵᱟᱝ ᱢᱟᱱᱮ ᱟᱞᱮ ᱴᱟᱣᱩᱱ ᱡᱟᱭᱜᱟ ᱟᱛᱚ ᱛᱚ ᱴᱟᱣᱩᱱ ᱡᱟᱭᱜᱟ ᱵᱚᱞᱛᱮ ᱟᱞᱮ ᱱᱚ ᱡᱟᱦᱟᱥᱮᱫ ᱵᱟᱡᱟᱨ ᱠᱚᱞᱮ ᱪᱟᱞᱟᱜ ᱛᱟᱦᱮᱱᱟ ᱚᱱᱛᱮ ᱨᱮᱜᱮ ᱢᱤᱫᱴᱮᱱ ᱢᱚᱱᱫᱤᱞ ᱢᱮᱱᱟᱜ-ᱟ᱾ ᱢᱟᱱᱮ ᱟᱰᱤ ᱟᱰᱤ ᱞᱟᱴᱩ ᱜᱮ ᱵᱟ-ᱵᱟᱱᱟᱣ ᱠᱟᱫᱟ ᱠᱚ ᱢᱚᱸᱡᱽ ᱜᱮ᱾ ᱟ ᱦᱚᱲ ᱜᱮ ᱠᱚ ᱦᱤᱡᱩᱜ ᱛᱟᱸᱦᱮᱱᱟ ᱫᱟᱬᱟᱱ ᱞᱟᱜᱤ ᱟᱪᱩᱨ ᱞᱟᱜᱤ᱾
ᱚᱸᱰᱮ ᱫᱚ ᱢᱟᱱᱮ ᱟᱹᱰᱤ ᱡᱳᱨ ᱦᱚᱲ ᱠᱚ ᱪᱟᱞᱟᱜ ᱜᱮᱭᱟ ᱠᱚ᱾
ᱦᱳᱭ ᱦᱳᱭ᱾
ᱚ᱾
ᱯᱟᱭᱨᱟ ᱠᱷᱚᱱᱟᱜ ᱦᱤᱡᱩᱜ ᱛᱟᱦᱮᱱᱟ ᱠᱚ᱾
ᱦᱮᱸ ᱛᱚ᱾
ᱟ ᱟᱵᱮᱱ ᱫᱚ ᱪᱮᱫ ᱵᱟᱸᱠᱩᱲᱟ ᱥᱮᱫ ᱨᱮᱱ ᱠᱟᱱᱟᱵᱮᱱ? ᱥᱮ ᱯᱩᱨᱩᱞᱤᱭᱟ.?
ᱚᱦᱩᱸᱜ ᱦᱳᱭ ᱚᱱᱛᱮ ᱥᱮᱫ ᱨᱮᱱ ᱜᱮ᱾
ᱟᱪᱪᱷᱟ᱾ ᱚᱱᱛᱮ ᱚᱱᱛᱮ ᱟᱯᱮᱥᱮᱫ ᱢᱟᱱᱮ ᱠᱷᱮᱞ ᱞᱮ ᱪᱟᱞᱟᱣ ᱞᱮᱱᱟ᱾
ᱚ᱾
ᱦᱮᱸᱛᱚ ᱠᱷᱮᱞ ᱢᱟ ᱟᱹᱰᱤ ᱟᱭᱢᱟ ᱡᱟᱭᱜᱟ ᱠᱚᱨᱮ ᱦᱩᱭᱩᱜ ᱜᱮᱭᱟ ᱛᱚ ᱪᱷᱟᱵ ᱜᱮᱭᱟ ᱚᱱᱠᱟ ᱦᱮᱸ ᱵᱟᱝ᱾
ᱦᱩᱸ᱾ ᱚᱱᱮ ᱪᱮᱫ ᱠᱚ ᱞᱟᱹᱭᱟ ᱟᱢ ᱰᱟᱸᱜᱟ ᱥᱮ ᱪᱮᱫ ᱰᱟᱸᱜᱟ ᱞᱟᱹᱭᱟ ᱠᱩ?
ᱦᱳᱭ ᱚᱠᱟ ᱠᱚᱨᱮ ᱛᱟᱠ ᱱᱟᱦᱜ᱾
ᱚᱠᱟ ᱢᱟᱱᱮ ᱚᱠᱟ ᱚᱠᱟ ᱡᱟᱭᱜᱟ ᱠᱚᱨᱮ ᱟᱵᱤᱱ ᱫᱚ ᱫᱟᱬᱟᱱ ᱵᱤᱱ ᱠᱩᱥᱤᱭᱟᱜ ᱜᱮᱭᱟ?
ᱚᱠᱚᱭ ᱟᱞᱤᱧ? ᱟᱹᱞᱤᱧ ᱫᱚ ᱮᱠᱷᱚᱱ ᱫᱚ ᱵᱚᱨᱚᱯᱷ ᱫᱤᱥᱚᱢ᱾
ᱚ ᱟᱹᱰᱤ ᱵᱮᱥ ᱛᱟᱦᱚᱞᱮ᱾
ᱦᱩᱸ ᱵᱚᱨᱯᱷ ᱫᱤᱥᱚᱢ ᱠᱚᱫᱚ ᱛᱷᱚᱲᱟ ᱥᱩᱠᱱ ᱢᱟᱱᱮ ᱢᱚᱸᱡᱽ ᱜᱮ ᱵᱩᱡᱷᱟᱹᱜ-ᱟ ᱥᱮ᱾
ᱦᱚᱸ ᱦᱚᱸ ᱢᱚᱡᱜᱮ ᱵᱩᱡᱷᱟᱜ-ᱟ ᱦᱩᱸ᱾
ᱦᱩᱸ᱾
ᱦᱮ ᱩᱫᱽᱜᱟᱹᱨᱣ ᱫᱤᱱ ᱦᱚᱸ ᱯᱮᱥᱮᱜ ᱟᱞᱤᱧ ᱠᱮᱡᱮ ᱚᱱᱠᱟ ᱫᱚ ᱵᱟᱝ ᱵᱩᱡᱷᱟᱹᱜᱼᱟ ᱦᱮᱸ ᱵᱟᱝ᱾
ᱦᱳᱭ ᱦᱳᱭ᱾
ᱩᱫᱜᱟᱹᱨ ᱜᱮ ᱵᱟᱝ ᱵᱩᱡᱷᱟᱹᱜᱼᱟ ᱡᱟᱹᱱᱤᱡ ᱠᱷᱟᱱ᱾
ᱦᱩᱸ᱾
ᱥᱮᱱ ᱛᱚ ᱵᱟᱝ ᱦᱩᱭ ᱠᱟᱱᱟ᱾ ᱟᱫᱚ ᱚᱠᱟ ᱚᱠᱟ ᱡᱟᱭᱜᱟ ᱠᱚᱨᱮᱵᱮᱱ ᱥᱮᱱ ᱵᱟᱲᱟ ᱟᱠᱟᱱ ᱛᱮ? ᱞᱩᱜᱩ ᱵᱩᱨᱩ ᱢᱤᱫᱴᱟᱝ ᱠᱚ ᱞᱟᱹᱭᱟ ᱚᱸᱰᱮ ᱵᱤᱱ ᱥᱮᱱ ᱠᱟᱱ ᱜᱮᱭᱟ?
ᱞᱩᱜᱩ ᱵᱩᱲᱩ ᱦᱮᱸ ᱪᱟᱞᱟᱣ ᱫᱚ ᱪᱟᱞᱟᱣ ᱠᱟᱱ ᱜᱮᱭᱟ ᱞᱤᱧ᱾
ᱚ ᱟᱨ ᱪᱮᱫ ᱠᱚ ᱢᱮᱛᱟᱜ ᱠᱟᱱᱟ ᱵᱟᱝᱜᱮ ᱵᱟᱹᱞᱤᱧ ᱥᱮᱱ ᱠᱟᱱᱟ᱾ ᱟᱨ ᱚᱱᱟ ᱫᱟᱨᱡᱤᱞᱤᱝ ᱠᱚ? ᱦᱟᱡᱟᱨ ᱫᱩᱣᱟᱨᱤ ᱠᱚ ᱚᱱᱟ ᱠᱚᱨᱮ ᱵᱮᱱ ᱥᱮᱱ ᱵᱟᱲᱟ ᱠᱟᱱ ᱜᱮᱭᱟ?
ᱦᱟᱡᱟᱨ ᱫᱩᱣᱟᱨᱤ ᱫᱚ ᱪᱟᱞᱟᱣ ᱠᱟᱱᱟ ᱞᱤᱧ ᱚᱱᱛᱮ ᱜᱮᱞᱤᱧ ᱯᱟᱲᱦᱟᱜ ᱠᱟᱱ ᱛᱟᱦᱮᱱᱟ᱾ ᱫᱤᱭᱮ ᱱᱤᱛᱳ ᱫᱚ ᱚᱱᱟ ᱫᱟᱨᱡᱤᱞᱤᱝ ᱥᱮᱫ ᱨᱮᱞᱤᱧ ᱯᱟᱲᱦᱟᱜ ᱠᱟᱱᱟ᱾
ᱚ ᱛᱟᱦᱚᱞᱮ ᱟᱵᱤᱱ ᱫᱚ ᱞᱟᱹᱭ ᱜᱟᱱᱚᱜᱼᱟ ᱜᱚᱴᱟ ᱜᱮᱵᱤᱱ ᱧᱮᱞ ᱠᱟᱜ-ᱟ᱾
ᱢᱟᱱᱮ ᱯᱟᱱᱟ ᱯᱟᱲᱦᱟᱣ ᱯᱟᱲᱦᱟᱣ ᱛᱮᱜᱮ ᱧᱮᱞ ᱫᱚ ᱦᱩᱭᱩᱜ ᱛᱟᱦᱮᱱᱟ᱾
ᱦᱳᱭ ᱦᱳᱭ ᱚᱱᱠᱟ ᱠᱟᱛᱮ ᱜᱮᱛᱚ ᱩᱸ ᱪᱟᱞᱟᱜ ᱦᱩᱭᱩᱜ ᱠᱟᱱᱟ ᱟᱹᱰᱤ ᱟᱭᱢᱟ ᱡᱟᱭᱜᱟ ᱠᱚ ᱧᱮᱞ ᱦᱩᱭᱩᱜ ᱠᱟᱱᱟ ᱦᱮᱸ ᱵᱟᱝ?
ᱦᱳᱭ ᱦᱳᱭ᱾ ᱢᱟᱱᱮ ᱮᱢᱱᱤ ᱮᱢᱱᱤ ᱡᱩᱫᱤ ᱚᱲᱟᱜ ᱨᱮ ᱢᱮᱛᱟ ᱠᱚᱣᱟᱢ ᱡᱮ ᱤᱧ ᱚᱸᱰᱮ ᱪᱟᱞᱟ ᱟᱹᱧ ᱛᱚ ᱵᱟᱠᱚ ᱪᱟᱞᱟ ᱦᱚᱪᱚᱣᱟᱜᱼᱟ ᱥᱮ᱾
ᱦᱳᱭ ᱦᱳᱭ᱾
ᱛᱩᱱ ᱵᱤ ᱯᱟᱲᱦᱟᱣ
ᱟᱨ ᱱᱚᱝᱠᱟ ᱯᱟᱲᱦᱟᱣ ᱯᱟᱲᱦᱟᱣ ᱛᱮᱠᱷᱟᱱ ᱫᱚ ᱦᱮᱸ ᱪᱟᱞᱟᱜ ᱫᱚ ᱦᱩᱭᱩᱜ ᱜᱮᱭᱟ᱾
ᱦᱮᱸ ᱦᱳᱭ ᱦᱳᱭ ᱚᱱᱠᱟ ᱜᱮ᱾
ᱦᱮᱸ᱾
ᱚ ᱪᱮᱫ ᱤᱫᱤ ᱠᱟᱛᱮ ᱵᱤᱱ ᱯᱟᱲᱦᱟᱜ ᱠᱟᱱ ᱛᱟᱦᱮᱱᱟ ᱟᱵᱤᱱ ᱫᱚ?
ᱦᱩᱸ ᱚᱱᱟ ᱤᱭᱟᱹ ᱰᱤᱯᱞᱳᱢᱟ᱾
ᱚ ᱦᱮᱸ ᱛᱚ᱾
ᱦᱮᱸᱛᱚ ᱢᱮᱱ ᱫᱟᱞᱤᱧ ᱚᱠᱛᱚ ᱠᱚᱦᱚᱸ ᱢᱟ ᱟᱹᱰᱤ ᱜᱟᱱ ᱜᱮ ᱦᱩᱭ ᱦᱮᱡ ᱜᱚᱜ ᱠᱟᱱᱟ ᱢᱩᱪᱟᱹᱫ ᱥᱮᱫ᱾
ᱴᱷᱤᱠ ᱜᱮᱭᱟ ᱛᱟᱦᱚᱞᱮ ᱥᱮ ᱟᱨᱚ ᱫᱚᱲ ᱛᱮ ᱯᱷᱳᱱ